ᱚ
ᱦᱮᱸ
ᱱᱮᱴᱣᱚᱨᱠ ᱠᱤ ᱯᱨᱳᱵᱞᱮᱢ ᱫᱟᱭ
ᱱᱮᱴᱣᱟᱨᱠ ᱱᱤᱛᱚᱜ ᱫᱩᱧ ᱟᱸᱡᱚᱢᱫᱟ ᱴᱷᱤᱠ ᱴᱷᱟᱠᱼᱼ
ᱚ ᱪᱮᱫ ᱮᱢ ᱪᱤᱠᱟᱹᱭᱮᱫᱟ᱾
ᱪᱮᱫ ᱦᱚᱸ ᱵᱟᱝ ᱫᱩᱲᱩᱵ ᱠᱟᱹᱱᱟᱹᱧ ᱱᱚᱜ-ᱚᱭ
ᱚ ᱚᱠᱟᱨᱮ ᱦᱮᱱᱟᱜ ᱢᱮᱭᱟ᱾
ᱤᱧ ᱫᱚ ᱢᱮᱥᱤᱧ ᱦᱮᱡ ᱠᱟᱱᱟ᱾
ᱛᱤᱥᱮᱢ ᱪᱟᱞᱟᱣ ᱮᱱᱟ᱾
ᱦᱮᱡ ᱠᱟᱹᱱᱟᱹᱧ ᱦᱚᱞᱟ᱾
ᱚ ᱦᱚᱞᱟᱱᱚᱜ ᱥᱮᱛᱟᱜ ᱨᱮ
ᱦᱮᱸ ᱦᱳᱭ
ᱚ ᱚ ᱤᱧ ᱫᱩᱧ ᱵᱟᱰᱟᱭᱟ ᱚᱲᱟᱜ ᱨᱮᱜᱮ ᱦᱮᱱᱟᱜ ᱢᱮᱭᱟ᱾
ᱵᱟᱝ ᱵᱟᱝ ᱚᱲᱟᱜ ᱨᱮ ᱪᱟᱞᱟᱣ ᱞᱤᱱᱟᱹᱧ ᱤᱭᱟᱹ ᱦᱮᱡ ᱠᱟᱱᱟ ᱟᱨᱚ ᱟᱨᱦᱚᱸ ᱪᱟᱞᱟᱣ ᱦᱩᱭᱩᱜᱼᱟ ᱵᱟᱨ ᱫᱤᱱ ᱜᱟᱱ ᱯᱚᱨᱮᱼᱼ ᱦᱟᱯᱮ ᱦᱚᱜ ᱚᱭ ᱨᱚᱦᱚᱭ ᱠᱚ ᱩᱱᱟᱹᱜ ᱫᱚ ᱟᱣᱨᱤ ᱠᱚ ᱟᱨᱟᱢᱵᱚᱭ ᱛᱟᱞᱮᱭᱟ ᱛᱚ ᱦᱟᱥᱟ ᱠᱚᱼᱼ ᱨᱤᱰᱤ ᱵᱟᱲᱟᱭᱮᱫᱟ ᱤᱭᱟᱹ ᱟᱫᱚ ᱠᱚ ᱤᱫᱟᱹ ᱤᱧᱟᱹᱜ ᱦᱚᱸ ᱦᱚᱸᱜ ᱚᱭ ᱴᱤᱭᱩᱥᱮᱱ ᱠᱚ ᱢᱮᱱ ᱛᱟᱦᱮᱸ ᱠᱟᱱᱟ᱾ ᱟᱫᱚ ᱛᱮᱦᱮᱧ ᱛᱟᱦᱮᱸ ᱠᱟᱱᱟ ᱥᱮᱛᱟᱜ ᱟᱫᱚ ᱚᱱᱟ ᱞᱟᱹᱜᱤᱫ ᱜᱩᱧ ᱦᱼᱼ ᱚᱱᱟ ᱠᱷᱟᱹᱛᱤᱨ ᱜᱤᱧ ᱦᱮᱡ ᱮᱱᱟ ᱦᱮᱸ ᱟᱫᱚ ᱜᱟᱯᱟᱧ ᱠᱚᱨᱟᱣ ᱛᱮ ᱟᱨᱦᱧ ᱪᱟᱞᱟᱜ ᱤᱧ ᱞᱟᱹᱭᱫᱟᱹᱧ ᱥᱚᱱᱤ ᱨᱚᱵᱤᱵᱟᱨ ᱥᱮᱫᱼᱼ
ᱦᱮᱸ ᱪᱷᱩᱴᱤ ᱦᱮᱱᱟᱜᱼᱟ ᱛᱚ ᱵᱟᱝ
ᱪᱷᱩᱴᱤ ᱢᱮᱱᱟᱜᱼᱟ ᱦᱮᱸ ᱚᱱᱟ ᱠᱷᱟᱹᱛᱤᱨ
ᱛᱟᱦᱚᱞᱮ ᱱᱟᱯᱟᱭ ᱜᱮᱭᱟᱢ ᱛᱚ
ᱦᱮᱸ ᱱᱟᱯᱟᱭ ᱵᱟᱲᱟ ᱜᱮ ᱱᱤᱛᱚᱜ ᱫᱚ
ᱚᱱᱛᱮ ᱫᱚ ᱛᱟᱦᱚᱞᱮ ᱪᱮᱫᱠᱟ ᱫᱟᱜ ᱫᱟᱜ ᱠᱮᱫᱮᱭᱟ ᱥᱮ ᱵᱟᱝ
ᱫᱟᱜ ᱠᱮᱫ ᱜᱮᱭᱟᱭ ᱫᱚᱢᱮ ᱫᱟᱜ ᱮᱫᱟᱭ ᱫᱟᱜ ᱮᱫᱟᱭ ᱟᱥᱳᱲ ᱮᱫᱟᱭ ᱦᱮᱸ ᱫᱟᱜ ᱮᱫ ᱜᱮᱭᱟᱭᱼᱼ
ᱱᱤᱛᱳ ᱦᱟ
ᱟᱨ ᱱᱤᱛᱚᱜ ᱫᱚ ᱵᱚᱱᱫᱚ ᱟᱠᱟᱫᱟᱭ ᱢᱟᱱᱮᱼᱼ ᱛᱤᱠᱤᱱ ᱫᱚᱭ ᱫᱟᱜ ᱠᱮᱫ ᱜᱮᱭᱟᱭ᱾
ᱦᱩᱸ ᱱᱚᱛᱮ ᱦᱚᱸ ᱱᱤᱛᱚᱜ ᱫᱚ ᱵᱚᱱᱫᱚ ᱟᱠᱟᱫᱟᱭ᱾
ᱚᱻ ᱟᱫᱚ ᱪᱮᱫ ᱠᱚᱢ ᱪᱤᱠᱟᱹ ᱵᱟᱲᱟᱭ ᱮᱫᱟ ᱟᱢ ᱫᱚᱼᱼ
ᱤᱧ ᱫᱚ ᱠᱟᱹᱴᱤᱡ ᱱᱚᱛᱮ ᱟᱯᱮ ᱥᱮ ᱤᱧ ᱦᱮᱡ ᱞᱮᱱᱟ ᱚᱱᱟ ᱞᱟᱹᱜᱤᱫ ᱯᱷᱳᱱᱟᱜ ᱢᱤᱧ ᱵᱮᱠᱟᱨ ᱦᱮᱱᱟᱭᱟ ᱟᱫᱟᱢᱼᱼ ᱟᱢ ᱫᱚᱢ ᱪᱟᱞᱟᱣ ᱟᱠᱟᱱᱟ ᱢᱮᱥ ᱵᱟᱹᱧ ᱵᱟᱰᱟᱭᱟ ᱚᱱᱟ ᱫᱚᱼᱼ
ᱦᱮᱸ ᱤᱭᱟᱹ ᱛᱚ ᱵᱟᱹᱧ ᱞᱟᱹᱭ ᱠᱟᱫᱟ ᱵᱟᱹᱧ ᱯᱷᱳᱱ ᱵᱟᱲᱟ ᱟᱠᱟᱫ ᱢᱮᱭᱟ
ᱯᱷᱳᱱ ᱵᱟᱝ ᱦᱩᱭ ᱠᱟᱱᱟ ᱥᱮᱼᱼ ᱮᱢᱱᱤ ᱛᱮᱦᱚᱸ ᱟᱫᱚ ᱵᱟᱹᱧ ᱯᱷᱳᱱ ᱠᱮᱢᱟ ᱟᱫᱚ ᱱᱚᱛᱮᱧ ᱦᱮᱡ ᱮᱱᱟ ᱛᱟᱦᱚᱞᱮ ᱟᱫᱚ ᱩᱭᱦᱟᱹᱨ ᱧᱟᱢ ᱠᱮᱫ ᱢᱤᱭᱟᱹᱧ
ᱟᱪᱪᱷᱟ ᱦᱩᱸ ᱦᱩᱸ ᱫᱚᱨᱠᱟᱨ ᱜᱮᱥᱮ ᱮᱢᱱᱤ ᱜᱮᱢ ᱦᱮᱡ ᱞᱮᱱᱟ
ᱦᱮᱸ ᱫᱚᱨᱠᱟᱨ ᱜᱮᱼᱼ
ᱚ ᱚ ᱦᱮᱸ ᱛᱚ ᱵᱟᱭ ᱫᱟᱜ ᱮᱫ ᱛᱮ ᱚᱱᱛᱮ ᱫᱚᱼᱼ
ᱵᱟᱭᱟ ᱱᱤᱛᱚᱜ ᱫᱚ ᱵᱟᱭ ᱫᱟᱜ ᱮᱫᱟ ᱫᱟᱜ ᱮ ᱛᱟᱦᱮᱭᱟᱭ ᱠᱩᱪᱷᱩᱼᱼ ᱠᱷᱚᱱ ᱞᱟᱦᱟ ᱜᱮ ᱦᱟᱞᱠᱟ ᱦᱟᱞᱠᱟ ᱠᱚᱢ ᱠᱚᱢ ᱜᱮ ᱡᱚᱨᱚᱜᱮᱫ ᱛᱟᱦᱮᱸᱜ ᱱᱤᱛᱚᱜ ᱫᱚ ᱯᱩᱨᱟᱹ ᱵᱚᱱᱫᱚ
ᱚ ᱛᱤᱨᱮᱢ ᱚᱰᱚᱝ ᱞᱮᱱᱟ
ᱩᱸᱰᱩᱠ ᱞᱮᱱᱤᱧ ᱯᱟᱸᱪᱴᱟ ᱠᱚᱛᱮᱼᱼ
ᱚ ᱚ
ᱟᱨ ᱚᱱᱟ ᱵᱷᱟᱭ ᱩᱱᱤᱭᱟᱜ ᱫᱚᱨᱠᱟᱨ ᱛᱟᱦᱮᱸ ᱞᱮᱱᱟ ᱤᱧᱟᱜ ᱫᱚ ᱵᱟᱝ ᱩᱱᱤ ᱥᱟᱞᱟᱜ ᱜᱮᱧ
ᱚ ᱵᱟᱨ ᱦᱚᱲ ᱵᱤᱱ ᱦᱮᱡ ᱟᱠᱟᱱᱟ ᱛᱟᱦᱚᱞᱮ ᱵᱟᱝᱼᱼ
ᱦᱳᱭ ᱩᱱᱤᱭᱟᱹᱜ ᱫᱚ ᱦᱚᱱᱮ ᱵᱟᱡᱟᱨ ᱨᱮ ᱵᱟᱡᱟᱨ ᱨᱮ ᱟᱯᱮ ᱵᱟᱡᱟᱨ ᱨᱮ ᱫᱚᱨᱠᱟᱨ ᱛᱟᱦᱮᱸ ᱞᱮᱱ ᱛᱟᱭᱟ
ᱟᱪᱪᱷᱟ
ᱟᱫᱚ ᱚᱱᱟ ᱠᱷᱟᱹᱛᱤᱨ ᱜᱮ ᱟᱫᱚ ᱞᱟᱹᱭ ᱫᱤᱧ ᱦᱮᱡ ᱟᱠᱟᱱᱟᱢ ᱥᱮ ᱱᱚᱛᱮ ᱵᱟᱡᱟᱨ ᱥᱮᱫ ᱮᱢ ᱩᱰᱩᱠ ᱟᱠᱟᱱᱟ ᱥᱮ ᱪᱮᱫ ᱫᱟᱜ ᱛᱚ ᱟᱥᱚᱲ ᱠᱟᱫᱟᱭ
ᱵᱟᱝ ᱜᱮ ᱦᱮᱡ ᱮᱱ ᱫᱩᱧ ᱦᱚᱸ ᱢᱮᱥ ᱥᱮᱫ ᱛᱟᱦᱮᱸ ᱠᱟᱱ ᱜᱤᱭᱟᱹᱧ
ᱚ ᱟᱨ ᱱᱚᱰᱮ ᱱᱚᱰᱮᱱᱟᱜ ᱦᱟᱯᱮ ᱩᱱᱤ ᱪᱟᱞᱟᱣ ᱠᱟᱱᱟᱭ ᱚᱱᱟ ᱠᱟᱹᱢᱤ ᱚᱱᱟ ᱵᱮᱯᱟᱨ ᱦᱮᱱᱟᱜ ᱛᱟᱭᱼᱼ ᱯᱚᱨᱮ ᱛᱮᱧ ᱢᱮᱛᱟᱢᱟ ᱚᱱᱟ ᱫᱚ ᱮᱸ ᱱᱚᱰᱮ ᱱᱟᱜ ᱮ. ᱴᱤ. ᱮᱢ ᱫᱚᱼᱼ ᱛᱚ ᱵᱚᱱᱫᱚ ᱟᱠᱟᱫᱟ ᱠᱚ ᱛᱤᱥ ᱠᱷᱚᱱᱟᱜ ᱤᱧ ᱢᱟ ᱟᱨ ᱯᱚᱭᱥᱟᱧ ᱛᱩᱞᱟᱹᱣ ᱞᱟᱹᱜᱤᱫ ᱫᱚᱼᱼ
ᱚᱻ ᱚᱸᱰᱮᱱᱟᱜ
ᱦᱮᱸ ᱵᱚᱱᱫᱚ ᱟᱠᱟᱫᱟ ᱠᱚ ᱥᱮ ᱤᱧ ᱫᱚ ᱵᱟᱹᱧ ᱵᱟᱲᱟᱭ ᱛᱟᱦᱮᱸᱜᱼᱟ
ᱦᱮᱸ ᱵᱚᱱᱫᱚ ᱜᱮ ᱵᱚᱱᱫᱚ ᱢᱟᱱᱮ ᱚᱸᱰᱮ ᱫᱚ ᱚᱱᱠᱟ ᱤᱭᱟᱹ ᱵᱤᱥᱤ ᱵᱟᱠᱚ ᱤᱭᱟᱹᱭ ᱜᱮᱭᱟ ᱢᱟᱱᱮᱜ ᱴᱟᱠᱟ ᱠᱚ ᱦᱚᱭᱛᱚ ᱵᱟᱠᱚ ᱫᱚᱦᱚᱭᱟ ᱚᱱᱟ ᱠᱷᱟᱹᱛᱤᱨ ᱢᱟᱱᱮ ᱵᱚᱱᱫᱚ ᱜᱮᱭᱟ ᱟᱨᱠᱤ ᱠᱮᱫᱟᱢ ᱤᱧ ᱫᱚ ᱟᱫᱚ ᱩᱱ ᱵᱟᱹᱧ ᱦᱩᱭᱩᱜ ᱟᱫᱚ ᱩᱱᱟᱹᱜ ᱫᱚ ᱵᱟᱹᱧ ᱧᱮᱞ ᱞᱮᱫᱟ ᱛᱤᱥ ᱠᱷᱚᱱ ᱵᱚᱱᱫᱚ ᱟᱠᱟᱫᱟ
ᱟᱫᱚ ᱚᱲᱟᱜ ᱠᱷᱚᱱᱤᱧ ᱦᱮᱡ ᱮᱱᱟ ᱛᱚ ᱛᱟᱦᱞᱮ ᱞᱟᱹᱭ ᱫᱟᱹᱧ ᱥᱮᱭ ᱡᱚᱠᱷᱚᱱ ᱚᱱᱛᱮᱧ ᱪᱟᱞᱟᱜ ᱠᱟᱱᱟ ᱛᱟᱦᱚᱞᱮ ᱠᱟᱹᱴᱤᱡ ᱴᱟᱠᱟᱹᱧ ᱛᱩᱞᱟᱹᱣ ᱟᱹᱜᱩᱣᱟ
ᱟᱪᱪᱷᱟ
ᱫᱚᱨᱠᱟᱨ ᱦᱩᱭᱩᱜ ᱠᱟᱱ ᱛᱟᱦᱮᱸᱫ ᱠᱮᱥ ᱟᱫᱚ ᱛᱟᱦᱚᱞᱮ ᱱᱚᱝᱠᱟ ᱵᱮᱯᱟᱨ
ᱚᱸᱻ
ᱥᱩᱨ ᱥᱩᱯᱩᱨ ᱨᱮᱦᱚᱸ ᱡᱟᱹᱱᱤᱡ ᱠᱷᱟᱱ ᱵᱟᱹᱱᱩᱜᱼᱟ ᱥᱮ ᱡᱟᱹᱱᱤᱡ ᱠᱷᱟᱱ ᱥᱮ
ᱚᱱᱛᱮᱻ ᱚᱱᱛᱮ ᱟᱫᱚ ᱵᱟᱹᱧ ᱫᱤᱥᱟᱹᱭ ᱮᱫᱟ ᱚᱱᱟ ᱠᱚᱨᱮ ᱫᱚ ᱤᱧ ᱦᱚᱸ ᱵᱟᱹᱱᱩᱜᱼᱟ ᱵᱩᱡᱫᱟᱢ
ᱦᱚᱸ ᱱᱚᱰᱮ ᱫᱚ ᱵᱟᱡᱟᱨ ᱨᱮᱢᱟ ᱤᱧ ᱵᱟᱲᱟᱭ ᱛᱟᱦᱮᱸ ᱤᱧ ᱢᱤᱫᱴᱟᱝ ᱜᱮ ᱦᱮᱱᱟᱜᱼᱟ ᱚᱱᱟ ᱦᱚᱸ
ᱦᱮᱸ ᱟᱞᱮᱭᱟᱜ ᱵᱟᱡᱟᱨ ᱨᱮᱫᱚ ᱢᱤᱫᱴᱷᱮᱱ ᱜᱮ ᱮᱥ ᱵᱤ ᱟᱭ ᱨᱮᱱᱟᱜ ᱢᱤᱫᱴᱟᱝ ᱜᱮ ᱦᱮᱱᱟᱜᱼᱟ ᱚᱱᱟ ᱜᱮ ᱟᱫᱚ ᱵᱟᱹᱱᱩᱜᱼᱟ ᱛᱤᱭᱮᱢ ᱱᱚᱣᱟ ᱫᱚ ᱦᱚᱯᱚᱱ ᱵᱟᱡᱟᱨ ᱫᱚ ᱛᱤᱱᱟᱹᱜ ᱢᱟᱨᱟᱝ ᱵᱟᱡᱟᱨ ᱠᱟᱱᱛᱮ ᱚᱱᱠᱟ ᱫᱚ, ᱟᱯᱮᱥᱮᱫ ᱫᱚ ᱵᱟᱡᱟᱨ ᱛᱤᱱᱟᱹᱜ ᱥᱟᱺᱜᱤᱧᱟ? ᱟᱯᱮᱴᱷᱮᱱ ᱠᱷᱚᱱ ᱫᱚ ᱟᱯᱮᱭᱟᱜ ᱵᱟᱡᱟᱨ᱾
ᱟᱞᱮᱭᱟᱜ ᱵᱟᱹᱭ ᱫᱚ ᱥᱟᱺᱜᱤᱧ ᱜᱮᱭᱟ ᱠᱟᱹᱴᱤᱡ ᱫᱚ
ᱚᱻ
ᱟᱫᱚ ᱵᱟᱡᱟᱨ ᱥᱮᱫ ᱞᱮᱠᱟ ᱛᱮᱫᱚ ᱵᱟᱞᱤᱧ ᱦᱮᱡ ᱟᱠᱟᱱᱟ ᱥᱮ ᱟᱹᱞᱤᱧ ᱫᱚ ᱮᱴᱟᱜ ᱞᱮᱠᱟᱛᱮ ᱥᱚᱨᱴ ᱠᱟᱴ ᱛᱮᱞᱤᱧ ᱦᱮᱡ ᱮᱱᱟ ᱛᱚ
ᱦᱮᱸ ᱦᱮᱸ, ᱦᱮᱸ ᱟᱫᱚ ᱤᱭᱟᱹ ᱫᱚ ᱵᱟᱭᱤᱠ ᱛᱮᱵᱤᱱ ᱦᱮᱡ ᱟᱠᱟᱱᱟ?
ᱦᱮᱸᱻ
ᱦᱮᱸ ᱵᱟᱭᱤᱠ ᱛᱮᱫᱚ ᱥᱚᱴ ᱠᱷᱟᱴ
ᱟᱞᱮᱭᱟᱜ ᱵᱟᱭᱟ ᱞᱮᱠᱟᱛᱮ ᱪᱟᱞᱟᱣ ᱞᱮᱠᱷᱟᱱ ᱛᱚ ᱛᱟᱦᱞᱮ ᱛᱚ ᱚᱸᱰᱮ ᱜᱮᱞᱤᱧ ᱛᱩᱞᱟᱹᱣ ᱠᱮᱭᱟ ᱥᱮ,
ᱦᱩᱸ ᱦᱩᱸ
ᱛᱟᱦᱞᱮ ᱨᱩᱣᱟᱹᱲᱚᱜ ᱨᱩᱣᱟᱹᱲᱚᱜ ᱥᱚᱢᱚᱭ ᱚᱱᱛᱮ ᱫᱚ ᱚᱱᱛᱮ ᱫᱚ ᱟᱹᱪᱩᱨ ᱠᱟᱛᱮᱜ ᱪᱟᱞᱟᱜ ᱦᱩᱭᱩᱜᱼᱟ᱾ ᱟᱯᱮ ᱥᱮᱫ ᱠᱷᱚᱱᱚ ᱦᱟᱱᱠᱟ ᱞᱮᱠᱟᱛᱮ ᱟᱹᱪᱩᱨᱚᱜ ᱦᱩᱭᱩᱜᱼᱟ ᱚᱱᱟ ᱢᱮᱱ ᱨᱟᱥᱛᱟ ᱛᱮ᱾
ᱦᱮᱸ ᱦᱮᱸ ᱟᱹᱪᱩᱨᱚᱜ ᱵᱤᱱ ᱱᱚᱝᱠᱟ ᱛᱮᱜᱮ ᱟᱫᱚ ᱪᱤᱠᱟᱭᱟᱢ ᱱᱚᱸᱰᱮ ᱫᱚ ᱚᱱᱮ ᱚᱝᱠᱟ ᱵᱚᱱᱫᱚ ᱠᱟᱱ ᱫᱚ᱾
ᱦᱚᱸᱻ ᱞᱚᱥᱚᱫ ᱜᱮᱭᱟ ᱱᱚᱛᱮ ᱦᱮᱡ ᱠᱟᱛᱮᱜ ᱦᱚᱸ
ᱟᱪᱪᱷᱟ
ᱫᱚᱢᱮ ᱞᱚᱥᱚᱫ ᱜᱮᱭᱟ᱾
ᱦᱳᱭ ᱛᱚ ᱟᱫᱚ ᱱᱤᱛᱚᱜ ᱫᱚ ᱦᱩᱸ ᱱᱤᱛᱚᱜ ᱫᱚ ᱤᱭᱟᱹ ᱨᱟᱥᱛᱟ ᱚᱱᱠᱟ ᱠᱟᱪᱟ ᱨᱟᱥᱛᱟ ᱛᱮᱫᱚ ᱪᱟᱞᱟᱣ ᱠᱚ ᱵᱟᱝ ᱜᱟᱱᱚᱜᱼᱟ ᱱᱮᱛᱟᱨ ᱫᱚ ᱞᱚᱥᱚᱫᱚᱜᱼᱟ ᱥᱮ,
ᱟᱨ ᱯᱤᱪ, ᱯᱤᱡ ᱫᱚ ᱴᱷᱤᱠ ᱜᱮᱭᱟ ᱛᱟᱨᱯᱚᱨ ᱢᱟᱡᱷᱮ ᱢᱚᱫᱽᱫᱷᱮ ᱦᱟᱱᱟ ᱤᱭᱟᱹ ᱛᱟᱦᱮᱱ ᱠᱟᱱᱟ ᱥᱮ ᱟᱫᱚ ᱠᱟᱹᱴᱤᱡ ᱜᱮᱯᱚᱜ ᱜᱮᱯ ᱜᱚᱫᱚᱜ ᱠᱟᱱᱟ ᱚᱸᱰᱮ ᱛᱚᱠᱷᱚᱱ ᱫᱚ ᱢᱮᱭ ᱫᱚᱢᱮ ᱞᱚᱥᱚᱫ ᱫᱚᱢᱮᱜᱮ
ᱟᱪᱪᱷᱟ ᱦᱳᱭ ᱟᱞᱚᱵᱤᱱ ᱟᱹᱭᱩᱵᱚᱜᱼᱟ ᱫᱟᱜ ᱠᱚ ᱦᱮᱡ ᱢᱮᱡᱚᱜᱼᱟ ᱦᱟᱸᱜ᱾ ᱦᱳᱸᱭ ᱥᱮ,
ᱱᱮᱛᱟᱨ ᱫᱚ ᱵᱟᱢ ᱞᱟᱹᱭ ᱫᱟᱲᱮᱭᱟᱜᱼᱟ ᱥᱮ ᱛᱤᱨᱮ ᱫᱟᱜ ᱦᱤᱡᱩᱜᱚᱜᱼᱟ ᱟᱪᱠᱟ ᱜᱮ
ᱦᱸ ᱪᱷᱟᱛᱟ ᱠᱚᱫᱚ ᱵᱤᱱ ᱥᱟᱵ ᱛᱚᱨᱟ ᱠᱟᱫᱟ ᱥᱮ ᱵᱟᱝ?
ᱜᱟᱹᱰᱤ ᱨᱮᱫᱚ ᱪᱷᱟᱛᱟ ᱫᱚ ᱵᱟᱭ ᱠᱟᱹᱢᱤᱭᱮᱫ ᱫᱚ
ᱦᱮᱸ ᱦᱮᱸ ᱦᱮᱸ ᱦᱮᱸ ᱛᱟᱦᱚᱞᱮ ᱪᱮᱫ ᱨᱮᱱᱠᱳᱴ ᱥᱮ ᱪᱮᱫ?
ᱨᱮᱱᱠᱳᱴ ᱫᱚ ᱣᱟᱹᱞᱤᱧ ᱥᱟᱵ ᱠᱟᱫᱟ ᱨᱩᱣᱟᱹᱲ ᱟᱹᱞᱤᱧ ᱞᱚᱜᱚᱱ ᱚᱱᱟ ᱢᱚᱱᱮ ᱠᱟᱛᱮᱜ ᱜᱮ ᱦᱮᱜ ᱦᱩᱭ ᱟᱠᱟᱱᱟ᱾
ᱦᱮᱸᱻ ᱚᱱᱟ ᱦᱚᱸ ᱠᱟᱛᱷᱟ ᱠᱟᱱ ᱜᱮᱭᱟ ᱟᱫᱚ ᱛᱚᱵᱩ ᱨᱮᱦᱚᱸ ᱫᱟᱜᱟᱭ ᱥᱮ ᱡᱚᱠᱷᱚᱱ ᱛᱚᱠᱷᱚᱱ ᱟᱫᱚ ᱩᱢᱩᱞ ᱜᱟᱱᱚᱜᱼᱟ ᱡᱟᱦᱟᱸ ᱠᱚᱨᱮ ᱵᱤᱱ ᱛᱤᱸᱜᱩᱭᱮᱱ ᱜᱮ ᱵᱟᱝ ᱦᱩᱸ ᱢᱤᱫ ᱜᱷᱟᱹᱲ ᱦᱮᱸ ᱵᱟᱨ ᱦᱚᱲ ᱛᱟᱦᱮᱱ ᱠᱷᱟᱱ ᱫᱚ ᱴᱷᱤᱠ ᱜᱮ
ᱫᱟᱜᱟᱭ ᱛᱤᱸᱜᱩᱱ ᱟᱞᱤᱧ ᱛᱤᱸᱜᱩ ᱛᱤᱸᱜᱩ ᱜᱮᱞᱤᱧ ᱪᱟᱞᱟᱜᱼᱟ ᱚᱱᱠᱟ ᱛᱮᱜᱮ ᱛᱚᱵᱩ ᱚᱲᱟᱜ ᱫᱚᱞᱤᱱᱧ ᱥᱮᱴᱮᱨᱟ᱾
ᱧᱤᱫᱟᱹ ᱫᱚ ᱟᱞᱚᱵᱤᱱ ᱧᱤᱫᱟᱹᱜ ᱟ ᱵᱮᱥᱤ ᱫᱚ ᱟᱨ ᱟᱞᱮᱥᱮᱫ ᱠᱷᱚᱱ ᱫᱚ ᱞᱚᱜᱚᱱ ᱜᱮ ᱪᱟᱞᱟᱜ ᱵᱤᱱ ᱟᱞᱮ ᱫᱚ ᱵᱤᱨ ᱫᱤᱥᱚᱢ ᱥᱚᱢ ᱵᱟᱲᱟᱜ ᱛᱟᱞᱮ ᱚᱱᱛᱮ ᱾
ᱵᱩᱡᱽ ᱫᱟᱲᱮᱭᱟᱜ ᱠᱟᱱᱟᱹᱧ᱾
ᱮᱠᱫᱚᱢ ᱡᱚᱠᱷᱚᱱ ᱛᱚᱠᱷᱚᱱ ᱚᱱᱛᱮ ᱫᱚ ᱦᱟᱹᱛᱤ ᱢᱟᱛᱤ ᱠᱚᱠᱚ ᱦᱤᱡᱩᱜᱼᱟ ᱥᱮ᱾
ᱦᱮᱸ ᱚᱱᱟᱜᱮ ᱵᱚᱛᱚᱨ ᱫᱚ᱾
ᱦᱮᱸ ᱟᱞᱮ ᱥᱮᱫ ᱫᱚ ᱦᱚᱸᱜᱼᱚᱭ ᱱᱤᱛᱚᱜ ᱫᱚ, ᱪᱷᱚᱴᱟ ᱵᱟᱡᱟᱣ ᱟᱠᱟᱱ ᱥᱮ ᱟᱫᱚ ᱦᱚᱲ ᱠᱚ ᱵᱟᱝ ᱵᱟᱠᱚ ᱛᱟᱦᱮᱱᱟ ᱵᱟᱡᱟᱨ ᱠᱚᱨᱮ᱾
ᱦᱮᱸ ᱡᱚᱛᱚ ᱚᱲᱟᱜ ᱠᱚ ᱚᱲᱟᱜ ᱠᱚ ᱥᱮᱴᱮᱨ ᱨᱩᱣᱟᱹᱲᱟᱠᱚ ᱵᱟᱝ
ᱦᱮᱸ ᱦᱮᱸ ᱦᱮᱸ ᱦᱮᱸ ᱟᱫᱚ ᱚᱱᱟ ᱥᱩᱨ ᱠᱚᱨᱮ ᱢᱳᱲ ᱠᱚ ᱦᱮᱱᱟᱜᱼᱟ ᱚᱱᱟ ᱠᱚᱨᱮ ᱠᱚ ᱤᱭᱟᱹ ᱛᱟᱦᱮᱱᱟ᱾ ᱪᱟ ᱠᱚᱠᱚ ᱧᱩᱭᱟ ᱟᱨᱰᱟᱟᱣ ᱵᱟᱲᱟᱭᱟᱠᱚ ᱦᱮᱸ
ᱦᱮᱸ
ᱠᱤᱱᱛᱩ ᱦᱟᱱᱟ ᱡᱟᱦᱟᱸ ᱢᱮᱱ ᱵᱟᱡᱟᱨ ᱛᱟᱞᱮ ᱚᱸᱰᱮ ᱫᱚ ᱵᱟᱠᱚ ᱛᱟᱦᱮᱸᱟᱸᱱᱟ ᱱᱤᱛᱚᱜ ᱫᱚ ᱵᱟᱢ ᱧᱟᱢᱮᱭᱟ ᱟᱞᱮ ᱟᱛᱩᱳ ᱠᱚᱨᱮᱱ ᱫᱚᱼᱼ
ᱵᱤᱨ ᱯᱟᱨᱚᱢ ᱠᱟᱛᱮᱮᱫ ᱪᱟᱞᱟᱣ ᱦᱚᱸ ᱪᱟᱞᱟᱣ ᱦᱩᱭᱩᱜᱼᱟ᱾
ᱦᱮᱸ ᱤᱧ ᱦᱚᱸ ᱚᱲᱟᱜ ᱨᱤᱧ ᱛᱟᱦᱮᱸ ᱠᱟᱱᱟ ᱥᱮ ᱢᱤᱫ ᱫᱤᱱ ᱤᱧ ᱪᱟᱞᱟᱣ ᱞᱮᱱᱟ ᱵᱟᱡᱟᱨ ᱤᱧ ᱫᱚ ᱛᱤᱠᱤᱱ ᱵᱮᱲᱟᱧ ᱪᱟᱞᱟᱣ ᱞᱮᱱᱟ᱾
ᱛᱤᱱ ᱵᱮᱲᱟ ᱟᱨ ᱞᱚᱜᱚᱱ ᱠᱢ ᱨᱩᱣᱟᱹᱲ ᱱᱟ ᱛᱟᱦᱚᱞᱮᱼᱼ
ᱞᱚᱜᱚᱱ ᱜᱮᱥᱮ ᱦᱮᱸ ᱞᱟᱹᱭᱫᱤᱧ ᱵᱟᱝ ᱜᱟᱱᱚᱜᱼᱟ ᱩᱱᱟᱹᱜ ᱤᱭᱟᱹ ᱫᱚ ᱛᱟᱦᱮᱸᱼᱼ ᱟᱨ ᱟᱞᱮ ᱫᱚ ᱛᱤᱠᱤᱱ ᱜᱮᱞᱮ ᱪᱟᱞᱟᱜᱼᱟ ᱦᱮᱸ ᱥᱟᱭᱠᱮᱞ ᱛᱮᱜᱮᱼᱼ ᱛᱤᱠᱤᱱ ᱜᱮᱞᱮ ᱦᱮᱸ ᱛᱤᱠᱤᱱ ᱜᱮᱞᱮ ᱪᱟᱞᱟᱜᱼᱟ ᱠᱟᱹᱢᱤ ᱠᱟᱹᱴᱤᱡ ᱛᱟᱦᱮᱸ ᱠᱟᱱᱟᱱ ᱛᱤᱧᱟᱹ ᱛᱟᱦᱚᱞᱮ ᱫᱤᱱ ᱤᱭᱟᱹ ᱪᱟᱞᱟᱣ ᱞᱮᱱ ᱜᱤᱧ ᱚᱱᱠᱟ᱾ ᱟᱫᱚ ᱠᱚ ᱞᱟᱹᱭᱟ ᱛᱤᱠᱤᱱ ᱜᱮ ᱪᱟᱜ ᱢᱮ ᱨᱮᱦᱚᱸ ᱫᱟᱜ ᱠᱚ ᱦ ᱦᱩᱭᱩᱜᱼᱟ ᱥᱮᱛᱟᱜ ᱩᱱ ᱦᱤᱞᱳᱜ ᱡᱮᱫᱤᱱᱤ ᱤᱧᱚᱜ ᱪᱟᱞᱟᱣᱮᱱᱟ᱾ ᱥᱮᱛᱟᱜ ᱦᱚᱸ ᱫᱚᱢᱮ ᱫᱟᱜ ᱠᱮᱫᱟᱭ ᱟᱫᱚᱧ ᱞᱟᱹᱭᱫᱟ ᱪᱟᱞᱟᱣ ᱛᱳ ᱦᱩᱭᱩᱜᱳ ᱛᱤᱧ ᱜᱮᱭᱟ ᱫᱟᱜ ᱮᱜ ᱨᱮᱚᱦᱚᱸ ᱟᱚᱢ ᱪᱤᱠᱟᱹᱭᱟ᱾ ᱛᱟᱦᱞᱮ ᱯᱷᱟᱸᱠᱟ ᱠᱮᱫᱟ ᱡᱚᱠᱷᱚᱱ ᱟᱫᱚᱧ ᱪᱟᱞᱟᱣᱮᱱᱟ᱾ ᱪᱟᱞᱟᱣᱮᱱ ᱠᱟᱹᱹᱧ ᱟᱫᱚ ᱦᱮᱡ ᱱᱟᱹᱧ ᱞᱚᱜᱚᱱ ᱜᱮ ᱨᱩᱣᱟᱹᱲ ᱮᱱᱟᱹᱧᱼᱼ
ᱟᱨ ᱤᱭᱟᱹ ᱠᱷᱚᱵᱚᱨᱮᱢ ᱵᱟᱲᱟᱭᱟ ᱡᱩᱵ ᱥᱟᱛᱮ ᱨᱮᱱᱟᱜ ᱠᱷᱚᱵᱚᱨᱮᱢ ᱵᱟᱲᱟᱭᱟ ᱠᱤ ᱠᱳᱱᱳ ᱟᱯᱰᱮᱴ ᱠᱚᱱᱟᱜᱼᱼ
ᱵᱟᱝ ᱚᱱᱟ ᱮᱠᱷᱚᱱ ᱤᱧ ᱵᱟᱹᱧ ᱞᱟᱹᱭ ᱫᱟᱲᱮᱭᱟᱜ ᱠᱟᱱᱟ᱾
ᱟᱸᱡᱚᱢᱮᱫ ᱛᱟᱦᱮᱸᱱᱟ ᱤᱧ ᱡᱮ ᱵᱟᱭᱤᱥ ᱛᱟᱹᱨᱤᱠᱷ ᱠᱷᱚᱱᱟᱜ ᱢᱟ ᱯᱷᱚᱨᱚᱢ ᱯᱷᱤᱞᱟᱯ ᱦᱩᱭᱩᱜᱼᱟ ᱥᱮ ᱪᱮᱫ ᱚᱱᱠᱟᱟᱭ ᱟᱸᱡᱚᱢᱮᱫ ᱛᱟᱦᱮᱸᱜᱼᱟ᱾
ᱱᱤᱭᱟᱹ ᱱᱤᱭᱟᱹ ᱦᱚᱸᱜᱚᱭ ᱱᱚᱣᱟ ᱡᱩᱞᱟᱭ ᱨᱮᱱᱟᱜ ᱵᱟᱭᱤᱥ ᱟᱫᱚ ᱢᱟ ᱯᱟᱨᱚᱢᱮᱱ ᱜᱮ ᱡᱩᱞᱟᱭ ᱨᱮᱱᱟᱜ ᱵᱟᱭᱤᱥ ᱛᱟᱹᱨᱤᱠᱷ ᱫᱚ ᱦᱳᱭ
ᱚᱱᱠᱟ ᱟ ᱡᱚᱢᱮᱫ ᱛᱟᱦᱮᱸ ᱟᱫᱚ ᱟᱢ ᱦᱚᱸ ᱵᱟᱢ ᱵᱟᱲᱟᱭᱟ᱾ ᱟᱫᱚ ᱯᱷᱨᱚᱢ ᱠᱩᱞᱤ ᱠᱚ ᱦᱩᱭᱩᱜᱼᱟ ᱡᱟᱦᱟᱸ ᱥᱮᱫ ᱠᱷᱚᱵᱚᱨ ᱦᱟᱛᱟᱭ ᱟᱯᱮ
ᱦᱮᱸ ᱦᱮᱸ ᱦᱚᱞᱟ ᱜᱮᱛᱚ ᱵᱟᱭᱤᱥ ᱛᱟᱹᱨᱤᱠᱷ ᱦᱮ ᱵᱟᱝ
ᱦᱸ ᱟᱫᱚ ᱤᱧ ᱫᱚ ᱦᱤᱲᱤᱧ ᱟᱠᱟᱫᱤᱧ ᱟᱫᱚ ᱱᱤᱛᱚᱜ ᱤᱧ ᱫᱤᱥᱟᱹ ᱠᱮᱫᱟ᱾
ᱦᱮᱸ ᱦᱮᱸ ᱟᱫᱚ ᱤᱭᱟᱹ ᱵᱟᱢ ᱤᱭᱟᱹ ᱠᱟᱫᱟ ᱵᱟᱢ ᱠᱩᱞᱤ ᱵᱟᱲᱟ ᱟᱠᱟᱫ ᱠᱚᱣᱟ ᱡᱟᱦᱟᱸᱭ
ᱵᱟᱝ ᱵᱟᱝ ᱵᱟᱹᱧ ᱠᱩᱞᱤ ᱠᱮᱫᱟᱜᱼᱟ ᱟᱢᱜᱤᱧ ᱠᱩᱞᱤ ᱠᱮᱫ ᱢᱮᱭᱟ ᱯᱩᱭᱭᱞᱳ
ᱚ ᱦᱳᱭ ᱯᱷᱳᱱ ᱠᱚᱨᱮ ᱜᱮ ᱧᱮᱞ ᱵᱟᱲᱟᱭ ᱢᱮ ᱦᱮᱸ ᱵᱟᱝᱼᱼ ᱪᱮᱫ ᱠᱚᱠᱚ ᱞᱟᱹᱭ ᱮᱟ ᱠᱷᱚᱵᱚᱨ ᱠᱚ ᱠᱷᱚᱵᱚᱨ ᱢᱟᱠᱚ ᱞᱟᱹᱭᱮᱫ ᱼᱼᱜᱮ ᱛᱤᱥ ᱠᱷᱚᱱᱟᱜ ᱡᱩᱵᱚᱥᱛᱷᱤ ᱮᱢᱚᱜᱼᱟ ᱯᱷᱚᱨᱚᱢ ᱯᱮᱨᱮᱡ ᱦᱩᱭᱩᱜᱼᱟ ᱟᱹᱰᱤ ᱠᱤᱪᱷᱩ ᱟᱫᱚ ᱩᱠᱩᱨ
ᱯᱷᱳᱨᱢ ᱯᱷᱤᱞᱯ ᱢᱟ ᱛᱤᱥᱪᱚ ᱦᱩᱭᱩᱜ ᱟ ᱮᱢᱚᱜ ᱟᱠᱚ ᱞᱟᱹᱭ ᱫᱟᱠᱚ ᱦᱟᱱᱮ ᱪᱮᱫ ᱢᱟᱥ ᱠᱷᱚᱱᱨᱮ ᱥᱮᱯᱴᱮᱢᱵᱚᱨ ᱠᱷᱚᱱ ᱠᱚᱢᱚᱜᱼᱟ ᱥᱮ ᱚᱱᱠᱟ ᱠᱚ ᱞᱟᱹᱭᱮᱫ ᱛᱟᱦᱮᱸᱫ ᱫᱚᱼᱼ
ᱯᱩᱡᱟᱹ ᱤᱭᱟᱹ ᱠᱷᱚᱱᱟᱜ ᱠᱚ ᱞᱟᱹᱭ ᱫᱟᱛᱚ ᱦᱮᱸ ᱢᱮᱱ ᱫᱟᱠᱚ ᱛᱚ ᱮᱠᱷᱚᱱ ᱦᱩᱸ
ᱯᱩᱡᱟᱹ ᱞᱟᱦᱟᱛᱮ ᱮᱢ ᱞᱮᱠᱷᱟᱱ ᱫᱚ ᱵᱷᱟᱹᱜᱮ ᱜᱮᱭᱟᱛᱚᱼᱼ ᱟᱢᱟᱜ ᱫᱚ ᱵᱟᱨᱭᱟ ᱥᱟᱹᱲᱤ ᱦᱩᱭᱩᱜ ᱛᱟᱢ ᱫᱚ ᱛᱟᱦᱚᱞᱮᱼᱼ
ᱦᱮᱸ ᱦᱩᱭᱩᱜ ᱛᱤᱧᱟᱹ ᱟᱯᱮᱭᱟᱜᱛᱳ ᱦᱩᱭᱩᱜ ᱛᱟᱯᱮᱭᱟ᱾
ᱟ ᱥᱟᱲᱤ ᱦᱚᱨᱚᱜᱣᱟᱞᱮ ᱠᱤ
ᱮᱦ ᱥᱟᱹᱲᱤ ᱫᱚ ᱵᱟᱝ ᱟᱯᱮᱭᱟᱜ ᱦᱚᱸ ᱫᱚᱛᱚ ᱠᱚ ᱦᱩᱭᱩᱜ ᱛᱟᱯᱮᱭᱟ ᱥᱮ ᱫᱚᱛᱚ ᱠᱚ ᱯᱮᱱᱴ ᱠᱚ?
ᱦᱮᱸᱻ
ᱮᱸ ᱯᱩᱡᱟᱹ ᱨᱮᱫᱚ ᱠᱚ ᱞᱟᱜᱟᱜ ᱜᱮᱭᱟ᱾
ᱦᱮᱸ,
ᱦᱩᱸᱜ ᱩᱸ,
ᱫᱮᱠᱷᱤ ᱡᱩᱫᱤ ᱠᱚ ᱮᱢ ᱠᱮᱭᱟ ᱵᱷᱟᱜᱮ ᱜᱟ᱾ ᱯᱩᱡᱟᱹ ᱧᱮᱞ ᱡᱩᱫᱤ ᱤᱧ ᱫᱚ ᱱᱚᱣᱟ ᱢᱮᱥ ᱨᱤᱧ ᱛᱟᱦᱮᱸᱱᱟ ᱡᱩᱫᱤ ᱢᱮᱥ ᱨᱤᱧ ᱛᱟᱦᱮᱸᱱᱟ ᱛᱟᱦᱚᱞᱮ ᱦᱚᱭᱛᱚ ᱢᱤᱫ ᱫᱤᱱ ᱜᱟᱱ ᱞᱮ ᱪᱟᱞᱟᱣ ᱮᱱᱟᱹᱧ᱾ ᱟᱨ ᱚᱲᱟᱜ ᱠᱷᱚᱱᱟᱜ ᱫᱚ ᱵᱟᱹᱧ ᱪᱟᱞᱟᱜ ᱜᱮᱭᱟ ᱦᱮᱸ᱾
ᱚᱦᱚ ᱢᱤᱫ ᱫᱤᱱ ᱨᱮᱜᱮ ᱢᱩᱪᱟᱹᱫ ᱠᱮᱫᱟ ᱯᱮ ᱟᱨᱠᱤ᱾
ᱦᱮᱸ ᱦᱮᱸ, ᱢᱤᱫ- ᱫᱤᱱ ᱨᱮᱜᱮ ᱦᱮᱸ ᱦᱮᱸ, ᱦᱳᱭ ᱫᱤᱱ ᱫᱚ ᱟᱨ ᱚᱠᱚᱭ ᱥᱟᱝ ᱮᱢ ᱪᱟᱞᱟᱜᱼᱟ ᱟᱨ ᱫᱤᱱ ᱠᱤᱢ ᱪᱟᱞᱟᱣ ᱫᱟᱲᱮᱜᱼᱟ ᱯᱩᱡᱟᱹ ᱧᱮᱞ ᱦᱚᱸ?
ᱵᱟᱝᱼᱟ, ᱚᱱᱟ ᱫᱚ ᱢᱤᱫ ᱯᱚᱠᱠᱷᱮ ᱵᱷᱟᱹᱜᱤ ᱜᱮᱭᱟ ᱵᱩᱡ ᱫᱟᱢ, ᱢᱤᱫ ᱫᱤᱱ ᱤᱱ ᱪᱟᱞᱟᱣᱮᱱᱟᱢ ᱵᱟᱥ᱾
ᱦᱩᱸ ᱦᱩᱸ, ᱟᱨ ᱤᱭᱟᱹ ᱚᱲᱟᱜ ᱠᱷᱚᱱ ᱫᱚᱻ ᱪᱟᱞᱟᱜ ᱜᱮᱭᱟᱞᱮ, ᱟᱫᱚ ᱚᱱᱠᱟ ᱫᱚ ᱵᱟᱝ, ᱚᱱᱟ ᱜᱤᱫᱽᱨᱟᱹ ᱠᱚᱠᱚ ᱡᱳᱨ ᱞᱮᱠᱷᱟᱱ ᱜᱮ ᱪᱚᱞᱚ, ᱤᱫᱤ ᱠᱚ ᱦᱩᱭᱩᱜᱼᱟ ᱦᱮᱸ ᱵᱟᱝ? ᱟᱫᱚ ᱵᱟᱠᱷᱟᱱ ᱫᱚ ᱤᱭᱟᱹ, ᱵᱟᱝ ᱵᱟᱞᱮ ᱪᱟᱞᱟᱜᱼᱟ, ᱥᱮᱬᱟ ᱦᱚᱲᱮᱢ ᱪᱟᱞᱟᱜ ᱠᱟᱱᱟ ᱪᱟᱞᱟᱣ ᱫᱚᱢ ᱪᱟᱞᱟᱜᱼᱟ ᱟᱫᱚ ᱟᱞᱮ ᱫᱚ ᱮᱢᱱᱤ ᱫᱚ ᱵᱟᱢ ᱪᱟᱞᱟᱣ ᱫᱟᱲᱮᱜᱼᱟ ᱪᱮᱫ ᱛᱮ ᱦᱚ, ᱵᱟᱭᱤᱠ ᱠᱚᱛᱮ ᱦᱚᱸ ᱵᱟᱢ ᱪᱟᱞᱟᱣ ᱫᱟᱲᱮᱭᱟᱜᱼᱟ ᱟᱞᱮ ᱫᱚ ᱜᱟᱹᱰᱤ ᱵᱷᱟᱲᱟ ᱦᱩᱭᱩᱜᱼᱟ᱾
ᱦᱮᱸ ᱦᱮᱸ,
ᱵᱤᱨ ᱯᱟᱨᱚᱢ ᱦᱩᱭᱩᱜᱼᱟ ᱥᱮ, ᱜᱟᱹᱲᱤ ᱠᱚᱨᱟᱣ ᱢᱮ ᱛᱟᱯᱚᱨᱮᱢ ᱪᱟᱞᱟᱜᱼᱟ᱾ ᱱᱚᱸᱠᱟ ᱫᱚ ᱠᱤ ᱤᱭᱟᱹ ᱠᱤᱪᱷᱩ ᱦᱚᱲ ᱞᱮ ᱤᱭᱟᱹᱭᱮᱱᱟ ᱩᱱᱠᱩ ᱤᱭᱟᱹ ᱯᱟᱥᱟᱯᱟᱹᱥᱮ ᱚᱲᱟᱜ ᱥᱮ ᱵᱟᱝ, ᱢᱚᱬᱮ ᱛᱩᱨᱩᱭ ᱦᱚᱲ ᱞᱮ ᱦᱩᱭ ᱮᱱᱟ, ᱟᱨ ᱛᱟᱦᱮᱞᱮ ᱪᱚᱞᱚ ᱵᱚᱱ ᱪᱟᱞᱟᱜᱼᱟ ᱵᱟᱠᱷᱟᱱ ᱫᱚ ᱵᱟᱞᱮ ᱪᱟᱞᱟᱜᱼᱟ᱾
ᱟ ᱯᱩᱡᱟᱹ ᱨᱮᱢᱟ ᱩᱱᱟᱹᱻᱫ ᱟᱹᱭᱩᱜ, ᱟ ᱟᱹᱭᱩᱵᱚᱜ ᱜᱮᱭᱟ ᱢᱟᱱᱮ ᱨᱩᱣᱟᱹᱲ ᱛᱮ ᱥᱮ?
ᱦᱩᱸ ᱦᱩᱸ ᱦᱩᱸ, ᱟᱨ ᱯᱩ ᱤᱭᱟᱹ ᱯᱩᱡᱟᱹ ᱢᱟ ᱟᱹᱭᱩᱵ ᱜᱮᱢ ᱧᱮᱞ, ᱦᱮᱸ ᱵᱟᱝ? ᱪᱮᱜ, ᱩᱱ ᱥᱚᱢᱚᱭ ᱟᱹᱭᱩᱵ ᱜᱮᱵᱽ
ᱛᱟ ᱦᱟᱞ ᱜᱟᱹᱰᱤ ᱵᱷᱟᱲᱟ ᱜᱮ ᱟᱯᱮᱭᱟᱜ ᱫᱚ ᱵᱷᱟᱹᱜᱤᱭᱟ ᱚᱱᱟᱜᱮ᱾
ᱟᱫᱚ ᱤᱭᱟᱹ ᱚᱸᱠᱟ ᱤᱭᱟᱹ ᱩᱸᱠᱳ ᱟᱞᱮ ᱢᱟᱹᱭ ᱛᱟᱠᱚ ᱦᱳᱥᱴᱮᱞ ᱠᱷᱚᱱᱟᱜ ᱠᱚ ᱟᱜᱩ ᱠᱚᱣᱟ ᱥᱮ ᱯᱩᱡᱟᱹ ᱨᱮᱫᱚ ᱪᱷᱩᱴᱤ ᱪᱷᱩᱴᱤᱜ ᱟᱛᱚ ᱟᱫᱚ ᱤᱧ ᱦᱚᱸᱠᱚ ᱢᱤᱛᱟᱹᱧᱟ ᱟᱢ ᱦᱚᱸ ᱚᱲᱟᱜ ᱦᱤᱡᱩᱜ ᱢᱮ ᱚᱲᱟᱜ ᱠᱷᱚᱱ ᱜᱮᱵᱚᱱ ᱪᱟᱞᱟᱜᱼᱟ ᱧᱮᱞ, ᱟᱫᱚ ᱢᱤᱫ ᱫᱤᱱ ᱜᱟᱱ ᱦᱚᱭᱛᱚ ᱦᱮᱸ, ᱟᱫᱚ ᱢᱤᱫ ᱫᱤᱱ ᱜᱟᱱ ᱦᱚᱭ- ᱛᱚᱵᱮ ᱪᱟᱞᱟᱣᱮᱱ ᱜᱮ ᱢᱤᱫ ᱫᱤᱱ ᱨᱮᱜᱮ ᱢᱩᱪᱟᱹᱫ ᱟᱞᱮ ᱫᱚ᱾
ᱱᱟᱦᱟ ᱥᱮᱨᱢᱟ ᱯᱮ ᱪᱟᱞᱟᱣ ᱞᱮᱱᱟ?
ᱦᱮᱸ ᱞᱟᱦᱟ ᱥᱮᱨᱢᱟ ᱫᱚ ᱪᱟᱞᱟᱣ ᱞᱮᱱ ᱜᱮᱭᱟᱞᱮ, ᱢᱤᱫ ᱫᱤᱱ ᱞᱮ ᱪᱟᱞᱟᱣ ᱞᱮᱱᱟ᱾ ᱮᱱᱟ ᱜᱳᱣᱟᱞ ᱛᱳ ᱨᱳᱰ
ᱚ ᱟᱨ ᱤᱭᱟᱹ ᱵᱟᱯᱮ ᱪᱟᱞᱟᱣ ᱞᱮᱱᱟ, ᱟᱢᱞᱟᱥᱩᱞᱤ?
ᱦᱮᱸ ᱟᱢᱞᱟᱥᱩᱞᱤ ᱵᱟᱞᱮ ᱪᱟᱞᱟᱣ ᱟᱠᱟᱱᱟ, ᱛᱟᱨ ᱞᱟᱦᱟ ᱥᱮᱨᱢᱟ ᱟᱢᱞᱟᱥᱩᱞᱤ ᱞᱮ ᱪᱟᱞᱟᱣ ᱞᱮᱱᱟ ᱚᱲᱟᱜ ᱦᱚᱲ ᱠᱚ᱾
ᱦᱮᱸ, ᱟ ᱦᱟᱱᱮ ᱞᱟᱹᱭᱮᱫ ᱛᱟᱦᱮᱸ ᱠᱚᱻᱜ ᱚᱱᱮ ᱵᱤᱥᱱᱩᱯᱩᱨ ᱟᱻᱠᱟᱨᱮ ᱪᱮᱜ ᱧᱩᱛᱩᱢ ᱚᱸᱰᱮ ᱵᱷᱟᱜᱮ ᱦᱩᱭ ᱞᱮᱱᱟ ᱥᱮ ᱪᱮᱜ ᱵᱷᱟᱹᱜᱤ ᱠᱚ ᱯᱮᱱᱰᱮᱞ ᱞᱮᱫᱟ ᱥᱮ ᱪᱮᱫ ᱞᱮᱠᱟ ᱵᱤᱥᱱᱩᱯᱩᱨ ᱚᱱᱟ ᱫᱷᱟᱨᱮ ᱵᱤᱥᱱᱩᱯᱩᱨ ᱚᱱᱟ ᱚᱱᱟ ᱫᱷᱟᱨᱮ ᱪᱮᱫ ᱧᱩᱛᱩᱢ ᱦᱤᱲᱤᱧ ᱠᱤᱫᱟᱹᱧ᱾
ᱚ ᱤᱧ ᱦᱚᱸ ᱵᱟᱹᱧ ᱤᱭᱟᱹ ᱟᱸᱡᱚᱢ ᱟᱠᱟᱫᱟ ᱛᱟᱦᱚᱞᱮ᱾ ᱚ ᱵᱷᱟᱜᱮ ᱠᱚ ᱯᱮᱱᱰᱮᱞ ᱞᱮᱫᱟ᱾
ᱦᱮᱸ ᱟᱸᱡᱚᱢᱚᱜ ᱟᱸᱡᱚᱢ ᱞᱤᱫᱟᱹᱧ ᱞᱟᱦᱟ ᱵᱚᱪᱷᱚᱨ ᱛᱚ᱾
ᱚ ᱟᱨ ᱱᱚᱰᱮ ᱤᱭᱟᱹ ᱨᱮᱦᱚᱸ ᱛᱚ ᱵᱷᱟᱜᱮ ᱠᱚ ᱯᱮᱱᱰᱮᱞᱟ ᱱᱚᱣᱟ ᱤᱭᱟᱹ ᱜᱤᱫᱽᱱᱤ᱾
ᱜᱤᱫᱽᱱᱤ
ᱦᱮᱸ ᱚᱸᱰᱮ ᱵᱷᱟᱜᱮ ᱯᱮᱱᱰᱮᱞ ᱦᱳᱭᱳᱜ ᱜᱮᱭᱟ᱾
ᱜᱤᱫᱷᱱᱤ ᱢᱟ ᱟᱹᱰᱤ ᱥᱟᱺᱜᱤᱧᱮᱢ ᱞᱟᱹᱭ ᱠᱮᱫ ᱫᱚ᱾
ᱦᱮᱸ ᱥᱟᱺᱜᱤᱧ ᱫᱚ ᱥᱟᱺᱜᱤᱧ ᱜᱮᱭᱟ ᱟᱫᱚ ᱞᱟᱹᱭᱟᱠᱚ ᱚᱱᱛᱮ ᱵᱷᱟᱜᱮ ᱠᱚ ᱯᱮᱱᱰᱮᱞᱟ ᱪᱮᱛᱟ᱾